ᱦᱳᱭ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱜᱚᱝᱠᱮ ᱟᱹᱞᱤᱧᱟᱜ ᱟᱲᱟᱝ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ ᱾ ᱟᱨ ᱟᱹᱞᱤᱧᱟᱜ ᱟᱲᱟᱝ ᱵᱮᱱ ᱟᱸᱡᱚᱢ ᱫᱟ?
ᱦᱮᱸ ᱟᱸᱡᱚᱢ ᱧᱟᱢᱚᱜ ᱠᱟᱱ ᱜᱮᱭᱟ᱾ ᱛᱚ ᱜᱚᱢᱠᱮ ᱪᱮᱫ ᱞᱮᱠᱟ ᱱᱟᱯᱟᱭ ᱵᱟᱲᱟ ᱜᱮ?
ᱦᱳᱭ ᱱᱟᱯᱟᱭ ᱵᱟᱲᱟ ᱜᱮ ᱱᱤᱛ ᱵᱮᱲᱟ ᱫᱚ, ᱟᱨ ᱚᱱᱛᱮ ᱜᱮ ᱟᱯᱮ ᱥᱮᱫ ᱜᱮ?
ᱜᱚᱝᱠᱮ ᱟᱞᱮ ᱠᱚ ᱦᱚᱸ ᱱᱟᱯᱟᱭ ᱵᱟᱲᱟ ᱜᱮ᱾ ᱱᱤᱛ ᱦᱟᱵᱤᱡ ᱫᱚᱵᱮ ᱛᱚ ᱜᱚᱢᱠᱮ ᱡᱚᱢ ᱵᱟᱲᱟ ᱦᱩᱭᱱᱟ ᱥᱮ ᱵᱟᱝ
ᱦᱳᱭ ᱦᱳᱭ ᱡᱚᱢ ᱵᱟᱲᱟ ᱠᱚᱫᱚ ᱦᱩᱭᱱᱟ ᱡᱚᱢ ᱵᱟᱲᱟ ᱠᱟᱛᱮᱫ ᱱᱚᱜᱼᱚᱭ ᱠᱤᱫᱩᱜ ᱠᱚ ᱡᱚᱢ ᱵᱟᱲᱟ ᱠᱟᱛᱮᱫ ᱱᱚᱜᱼᱚᱭ ᱱᱤᱛᱚᱜ ᱫᱚ ᱨᱚᱯᱚᱲᱚᱜ ᱞᱟᱹᱜᱤᱫ ᱨᱚᱯᱚᱲ ᱜᱮ ᱦᱩᱭᱩᱜ ᱠᱟᱱᱟ ᱱᱚᱜᱼᱚᱭ ᱟᱵᱮᱱ ᱥᱟᱶᱼᱼ
ᱟᱪᱪᱷᱟ ᱟᱹᱰᱤ ᱱᱟᱯᱟᱭ᱾ ᱛᱚ ᱜᱚᱝᱠᱮ ᱛᱚᱵᱮ ᱟᱯᱮ ᱥᱮᱫ ᱫᱚ ᱫᱟᱜ ᱡᱟᱹᱯᱩᱫ ᱫᱚ ᱜᱚᱝᱠᱮ ᱪᱮᱫ ᱞᱮᱠᱟ ᱛᱟᱦᱚᱞᱮ?
ᱦᱳᱭ ᱜᱚᱝᱠᱮ ᱫᱟᱜ ᱡᱟᱹᱯᱩᱫ ᱫᱚᱦᱟᱸᱜ ᱟᱹᱰᱤ ᱱᱟᱯᱟᱭ ᱜᱮᱱ ᱦᱟᱸᱜ ᱵᱮᱥ ᱜᱮ ᱱᱚᱜᱼᱚᱭ ᱫᱟᱜ ᱠᱮᱟᱭ ᱟᱨ ᱢᱮᱱ ᱫᱟᱲᱮᱭᱟᱜᱼᱟ ᱵᱮᱱ ᱢᱟᱱᱮ ᱱᱚᱝᱠᱟᱭ ᱫᱟᱜ ᱠᱮᱫᱟ ᱡᱮ ᱢᱟᱱᱮ ᱜᱚᱴᱟ ᱵᱟᱹᱭᱦᱟᱹᱲ ᱠᱚ ᱠᱷᱮᱛ ᱠᱚᱭ ᱟ ᱯᱮᱨᱮᱡ ᱠᱮᱫᱟ᱾
ᱟᱨ ᱚᱱᱛᱮ ᱫᱚ ᱚᱱᱛᱮ ᱫᱚ ᱜᱚᱝᱠᱮ ᱪᱮᱫ ᱞᱮᱠᱟ ᱫᱟᱜ ᱡᱟᱹᱯᱩ ᱡᱟᱹᱯᱩᱫ ᱠᱚ?
ᱜᱚᱝᱠᱮ ᱱᱚᱛᱮ ᱦᱚᱸ ᱵᱷᱟᱜᱮ ᱫᱟᱜ ᱡᱟᱹᱯᱩᱫ ᱫᱚ ᱜᱚᱝᱠᱮ ᱱᱚᱛᱮ ᱦᱚᱸ ᱪᱮᱫ ᱢᱮᱱᱟ ᱱᱚᱭᱟ ᱮ ᱫᱟᱜ ᱡᱟᱹᱯᱩᱫ ᱠᱟ ᱜᱚᱢᱠᱮ ᱠᱷᱮᱛ ᱯᱩᱨᱚ ᱰᱩᱵᱟᱹᱣ ᱟᱠᱟᱱᱟ ᱟᱨ ᱥᱮ ᱦᱩᱲᱩ ᱨᱚᱦᱚᱭ ᱠᱚᱦᱚᱸ ᱵᱟᱝ ᱦᱩᱭᱩᱜ ᱠᱟᱱᱟ ᱫᱟᱜ ᱡᱟᱹᱲᱤ ᱜᱮ ᱵᱟᱭ ᱛᱷᱤᱨ ᱫᱟ
ᱦᱳᱭ ᱜᱚᱝᱠᱮ ᱱᱚᱣᱟ ᱫᱟᱜ ᱡᱟᱹᱲᱤ ᱫᱚ ᱱᱟᱦᱟᱜ ᱟᱹᱰᱤ ᱵᱟᱹᱲᱤᱡ ᱮ ᱫᱟᱜ ᱡᱟᱹᱲᱤᱭᱮᱜ ᱠᱟᱱᱟ᱾ ᱱᱤᱛᱚᱜ ᱫᱚ ᱢᱟᱱᱮ ᱟᱨ ᱱᱚᱛᱮ ᱫᱚ ᱦᱟᱸᱜ ᱦᱩᱲᱩ ᱠᱚ ᱪᱟᱥ ᱠᱚ ᱠᱚ ᱮᱛᱚᱦᱚᱵ ᱱᱟᱛᱚ᱾ ᱟᱫᱚ ᱱᱤᱛᱚᱜ ᱫᱚ ᱫᱟᱜ ᱦᱚᱸ ᱯᱩᱨᱟᱹ ᱞᱟᱜᱽᱞᱮ ᱜᱮ ᱧᱩᱨᱩᱜ ᱠᱟᱱᱟ ᱟᱨ ᱱᱟᱯᱟᱭ ᱛᱮ ᱠᱷᱮᱛ ᱠᱚ ᱢᱚᱸᱡᱽ ᱜᱮ ᱯᱮᱨᱮᱡ ᱠᱟᱛᱮᱫ ᱥᱤ ᱠᱟᱛᱮᱫ ᱠᱚ ᱪᱟᱥᱚᱜ ᱠᱟᱱᱟ᱾
ᱟᱪᱪᱷᱟ ᱟᱪᱪᱷᱟ
ᱦᱳᱭ
ᱟᱹᱰᱤ ᱱᱟᱯᱟᱭ ᱛᱚᱵᱮ ᱜᱚᱝᱠᱮ ᱛᱚᱵᱮ ᱪᱟᱥ ᱠᱚᱫᱚ ᱛᱚᱵᱮ ᱪᱟᱥ ᱠᱚᱫᱚ ᱜᱚᱝᱠᱮ ᱛᱚᱵᱮ ᱛᱤᱱᱟᱹᱜ ᱜᱟᱲᱤ ᱛᱤᱱᱟᱹᱜ ᱥᱟᱺᱜᱤᱧ ᱵᱮᱱ ᱤᱭᱟᱹ ᱠᱟᱫ ᱛᱮ ᱟᱵᱮᱱ ᱫᱚ?
ᱱᱚ ᱪᱟᱥ ᱠᱚᱫᱚ ᱱᱚᱜᱼᱚᱭ ᱦᱩᱭ ᱵᱟᱲᱟᱭᱮᱱᱟ ᱱᱚᱜᱼᱚᱭ ᱱᱤᱛᱚᱜ ᱫᱚ ᱱᱟᱦᱟᱜ᱾ ᱢᱤᱫ ᱫᱚᱢ ᱢᱟᱱᱮ ᱢᱤᱫ ᱢᱟᱱᱮ ᱟᱫᱷᱟ ᱜᱟᱱ ᱠᱷᱮᱛ ᱫᱚ ᱱᱟᱜ ᱤᱭᱟᱹ ᱵᱟᱲᱟᱭᱮᱱᱟ ᱨᱚᱦᱚᱭ ᱵᱟᱲᱟᱭᱱᱟ ᱟᱨ ᱟᱫᱷᱟ ᱜᱟᱱ ᱵᱟᱹᱠᱤ ᱢᱮᱱᱟᱜᱼᱟ᱾ ᱟᱨ ᱚᱱᱛᱮ ᱫᱚ ᱜᱚᱝᱠᱮ?
ᱠᱤ ᱟᱞᱮᱥᱮᱫ ᱫᱚ ᱦᱚᱸᱜᱼᱚᱭ ᱱᱤᱱ ᱞᱟᱹᱭ ᱠᱮᱫ ᱞᱮᱠᱟ ᱫᱟᱜ ᱡᱟᱹᱯᱩ ᱠᱤᱪᱷᱩ ᱴᱟᱜ ᱵᱟᱭ ᱛᱷᱤᱨ ᱧᱚᱜ ᱮᱫᱟ ᱠᱷᱮᱛ ᱦᱟᱥᱟ ᱠᱚ ᱯᱩᱨᱟᱹ ᱰᱩᱵᱟᱹᱣ ᱟᱠᱟᱱᱟ᱾ ᱚᱱᱟ ᱠᱷᱟᱹᱛᱤᱨ ᱛᱮ ᱱᱚᱜᱼᱚᱭ ᱡᱮᱢᱚᱱ ᱦᱩᱲᱩ ᱨᱚᱦᱚᱭ ᱦᱚᱸ ᱵᱟᱝ ᱦᱩᱭᱩᱜ ᱠᱟᱱᱟ᱾ ᱡᱮᱢᱚᱱ ᱮᱢᱚᱱᱮ ᱫᱟᱜ ᱮᱫᱟ ᱜᱚᱝᱠᱮ ᱡᱮ ᱱᱚ ᱦᱩᱲᱩ ᱨᱚᱦᱚᱭ ᱞᱮᱠᱷᱟᱡ ᱮᱢ ᱡᱮ ᱚᱱᱟ ᱠᱚ ᱯᱩᱨᱟᱹ ᱟᱹᱛᱩ ᱪᱟᱞᱟᱜᱼᱟ᱾ ᱚᱱᱟ ᱠᱷᱟᱹᱛᱤᱨ ᱛᱮ ᱦᱩᱲᱩ ᱫᱚ ᱵᱟᱠᱚ ᱨᱚᱦᱚᱭ ᱦᱟᱛᱟᱨ ᱫᱟ ᱱᱤᱛᱳᱜ ᱫᱚ᱾
ᱟᱪᱪᱷᱟ ᱟᱪᱪᱷᱟ ᱚ, ᱦᱳᱭ ᱚᱱᱮ ᱚᱱᱠᱟ ᱥᱩᱵᱤᱫᱷᱟ ᱦᱤᱥᱟᱹᱵ ᱛᱮ ᱮᱱᱛᱮ ᱡᱚᱛᱚ ᱥᱮᱫ ᱜᱮ ᱟᱵᱚ ᱢᱟ᱾ ᱦᱟᱱᱛᱮ ᱪᱮᱫᱞᱮᱠᱟ ᱮᱱᱛᱮᱜ ᱮ ᱫᱟᱜ ᱡᱟᱹᱲᱤ ᱠᱚ ᱪᱮᱫ ᱞᱮᱠᱟ? ᱠᱟ ᱛᱟᱭᱚᱢ ᱛᱮᱱ ᱪᱮᱫᱠᱟ ᱛᱟᱱ ᱚᱥᱩᱵᱤᱫᱟ ᱦᱤᱥᱟᱹᱵ ᱛᱮᱜᱮ ᱟᱱᱦᱜ ᱵᱚᱱ ᱪᱟᱥᱚᱜ ᱛᱟᱸᱦᱮᱦᱱᱟ ᱥᱟᱱᱟᱢ ᱠᱤᱪᱷᱩ᱾
ᱦᱳᱭ ᱦᱳᱭ᱾
ᱢᱮᱱᱠᱷᱟᱱ ᱫᱚ ᱱᱟᱦᱜ ᱟᱵᱚᱣᱟᱜ ᱫᱚ ᱥᱟᱱᱟᱢ ᱠᱷᱚᱱ ᱞᱟᱹᱴᱩ ᱫᱚ ᱱᱟᱦᱟᱜ ᱱᱚᱣᱟ ᱦᱩᱲᱩ ᱜᱮ᱾ ᱦᱩᱲᱩ ᱨᱚᱦᱚᱭ ᱪᱟᱥ ᱠᱚᱜᱮ ᱞᱟᱦᱟᱜ ᱠᱟᱱᱟ ᱛᱚ?
ᱦᱳᱭ ᱦᱳᱭ᱾ ᱛᱚ ᱛᱚᱵᱮ ᱜᱚᱝᱠᱮ ᱛᱚᱵᱮ ᱟᱯᱮ ᱥᱮᱫ ᱫᱚ ᱛᱤᱱᱟᱹᱜ ᱵᱟᱨ ᱦᱩᱲᱩ ᱯᱮ ᱪᱟᱥ ᱛᱮ?
ᱩᱸ ᱟᱞᱮ ᱥᱮᱫ ᱫᱚ ᱦᱟᱸ ᱦᱩᱲᱩ ᱪᱟᱥ ᱫᱚ ᱜᱚᱝᱠᱮ ᱞᱟᱹᱭ ᱠᱷᱟᱡ ᱞᱟᱝ ᱛᱚ ᱢᱤᱫ ᱫᱚᱢ ᱜᱮ ᱱᱟᱦᱟᱜ ᱱᱚᱣᱟ ᱥᱮᱨᱢᱟ ᱫᱟᱹᱲᱤ ᱡᱟᱜ ᱥᱮᱨᱢᱟ ᱡᱟᱹᱲᱤ ᱫᱟᱜ ᱛᱮᱜᱮ ᱱᱟᱦᱟᱜ, ᱟᱫᱚ ᱱᱚᱣᱟ ᱡᱟᱹᱲᱤ ᱫᱟᱜ ᱛᱮᱜᱮ ᱱᱟᱦᱟᱜ ᱠᱚᱞᱮ ᱪᱟᱥᱚᱜ ᱛᱟᱦᱮᱱᱟ, ᱟᱫᱚ ᱛᱤᱱ ᱮᱱᱮᱜᱼᱮ ᱫᱟᱜᱟ ᱚᱱᱮ ᱮᱱᱮ ᱫᱟᱜ ᱠᱚ ᱦᱳᱭᱳᱜᱼᱟ ᱟᱨ ᱱᱟᱛᱮ ᱫᱚ ᱥᱮᱞᱚ ᱠᱚ ᱱᱚᱞ ᱠᱚ ᱵᱟᱹᱱᱩᱜ ᱠᱟᱜᱼᱟ᱾ ᱚᱱᱟᱛᱮ ᱟᱨ ᱚᱱᱛᱮ ᱫᱚ ᱜᱚᱝᱠᱮ ᱛᱤᱱᱟᱹᱜ ᱫᱟᱢ ᱯᱮ ᱪᱟᱥᱚᱜ ᱛᱟᱦᱮᱱᱟ?
ᱟᱞ ᱫᱚ ᱜᱚᱝᱠᱮ ᱵᱤᱥᱤ ᱫᱚ ᱵᱟᱨ ᱥᱮᱢᱟ ᱞᱮ ᱪᱟᱥᱟ, ᱜᱚᱝᱠᱮ ᱡᱮᱢᱚᱱ ᱱᱚᱜᱼᱚᱭ ᱡᱮᱢᱚᱱ ᱫᱟᱜ ᱡᱟ. ᱯᱩᱫ ᱱᱚᱭ ᱵᱚᱨᱥᱟ ᱠᱟᱲ ᱨᱮ ᱟᱨ ᱢᱤᱫᱴᱮᱡ ᱫᱚ ᱱᱚᱜᱼᱚᱭ ᱥᱤᱛᱩᱝ ᱡᱚᱠᱷᱚᱱ ᱢᱤᱫᱴᱟᱱ ᱡᱟᱰᱟ ᱥᱮᱞᱳ ᱠᱚ ᱢᱮᱱᱟᱜ ᱛᱟᱭᱟ᱾ ᱚᱱᱟ ᱠᱚ ᱢᱮᱱᱟᱜ ᱠᱷᱟᱹᱛᱤᱨ ᱛᱮ ᱠᱤᱪᱷᱩᱴᱟ ᱠᱟᱹᱢᱤ ᱠᱚ ᱦᱩᱭᱩᱜᱼᱟ᱾
ᱦᱳᱭ ᱚᱱᱟ ᱵᱟᱠᱷᱟᱱ ᱜᱮ ᱫᱟᱜ ᱡᱟᱹᱲᱤ ᱠᱚ ᱠᱷᱩᱡᱞᱤ ᱮᱛ ᱤᱭᱟᱹ ᱠᱚ ᱛᱟᱦᱮᱸ ᱞᱮᱱᱠᱟᱸᱡ ᱱᱟᱸᱦᱟᱜ᱾ ᱟᱨ ᱥᱚᱢᱚᱭ ᱜᱤᱞᱤ ᱮᱱᱛᱮᱢ ᱫᱟᱜ ᱠᱚᱵᱚᱱ ᱧᱟᱢ ᱠᱷᱟᱡ ᱛᱚ ᱪᱟᱥ ᱠᱟᱹᱢᱤ ᱫᱚ ᱟᱵᱚ ᱫᱚ ᱟᱴ ᱫᱚ ᱵᱟᱝ ᱞᱟᱜᱟᱣ ᱵᱚᱱᱟ᱾ ᱠᱷᱟᱹᱞᱤ ᱫᱟᱜ ᱴᱮᱡ ᱜᱮ ᱠᱟᱱᱟ ᱜᱚᱲᱟ ᱫᱚ ᱱᱟᱸᱦᱟᱜ ᱫᱟᱜ ᱠᱚ ᱡᱩᱫᱤ ᱚᱱᱠᱟ ᱵᱮᱥ ᱵᱷᱟᱹᱜᱤ ᱫᱷᱟᱨᱟ ᱜᱮᱵᱚᱱ ᱧᱟᱢ ᱠᱮᱭᱟ᱾ ᱛᱟᱦᱚᱞᱮ ᱫᱚ ᱱᱟᱸᱦᱜ ᱟᱵᱚ ᱫᱚᱵᱚᱱ ᱪᱟᱥᱚᱜ ᱜᱮᱭᱟ, ᱟᱨ ᱵᱟᱵᱚᱱ ᱧᱟᱢ ᱠᱷᱟ ᱫᱚ ᱱᱟᱜ ᱟᱵᱚ ᱫᱚ ᱩᱯᱟᱹᱭᱜ ᱜᱮ ᱵᱟᱹᱱᱩᱜᱼᱟ ᱱᱟᱦᱟᱜ ᱚᱱᱟ ᱫᱚ᱾
ᱦᱩᱸ ᱛᱚ ᱜᱚᱝᱠᱮ ᱛᱚᱵᱮ
ᱦᱳᱭ᱾
ᱜᱚᱝᱠᱮ ᱛᱟᱦᱞᱮ ᱟᱯᱮ ᱫᱚ ᱛᱚᱵᱮ ᱟᱵᱮᱱ ᱫᱚ ᱚᱠᱟ ᱴᱚᱴᱷᱟ ᱜᱚᱢᱠᱮ, ᱢᱮᱱ ᱫᱚ ᱟᱯᱮ ᱫᱚ?
ᱵᱤᱨ ᱵᱩᱨᱩ ᱥᱮ ᱱᱚᱠᱟ ᱵᱟᱜᱟᱱ
ᱦᱳᱭ ᱜᱚᱢᱠᱮ ᱟᱞᱮ ᱫᱚ ᱵᱤᱨᱵᱩᱨᱩ ᱦᱟᱸ ᱦᱟᱸ, ᱵᱤᱨᱵᱩᱨᱩ ᱴᱚᱴᱷᱟ ᱜᱮ ᱱᱟᱦᱟᱜ ᱟᱞᱮ ᱫᱚ ᱢᱮᱱ ᱠᱮᱭᱮᱢ᱾ ᱟᱨ ᱱᱚᱣᱟ ᱵᱤᱨ ᱵᱩᱨᱩ ᱨᱮᱫᱚ ᱱᱟᱦᱟᱜ ᱟᱞᱮ ᱟᱹᱰᱤ ᱟᱸᱴ ᱢᱟᱱᱮ ᱡᱤᱵᱽᱼᱡᱤᱭᱟᱹᱞᱤ ᱦᱩᱭ ᱪᱮᱬᱮ ᱪᱤᱯᱨᱩᱜ ᱠᱚ ᱛᱟᱨᱮ ᱱᱟᱦ ᱞᱮ ᱛᱮᱦᱮᱱᱚᱜ ᱠᱟᱱᱟ, ᱦᱳᱭ ᱥᱮ᱾
ᱦᱩᱸ ᱦᱳ ᱦᱳᱭ᱾
ᱟᱨ ᱟᱹᱰᱤ ᱨᱟᱹᱥᱠᱟᱹ ᱛᱮ ᱛᱟᱦᱮᱱᱚᱜ ᱠᱟᱱᱟ, ᱢᱟᱱᱮ ᱢᱤᱫᱴᱮᱱ ᱯᱨᱟᱠᱨᱤᱛ ᱥᱟᱞᱟᱜ ᱛᱟᱦᱮᱱᱚᱜ-ᱟ ᱫᱟᱨᱮ ᱜᱟᱡᱟᱲ ᱥᱟᱶᱛᱮ᱾ ᱫᱚ ᱚᱱᱟ ᱡᱩᱫᱟᱹ ᱠᱩᱥᱤ ᱠᱟ ᱛᱟᱦᱮᱸᱱᱟ ᱢᱚᱱᱮ ᱨᱟᱹᱥᱠᱟᱹ ᱜᱮ ᱟᱹᱭᱠᱟᱹᱜᱼᱟ᱾ ᱵᱟᱨᱭᱟ ᱨᱮᱭᱟᱲ ᱦᱳᱭ ᱥᱮ᱾
ᱦᱳᱭ ᱦᱳᱭ᱾
ᱛᱚ ᱜᱚᱝᱠᱮ ᱟᱯᱮ ᱫᱚ, ᱜᱚᱢᱠᱮ ᱜᱚᱝᱠᱮ ᱟᱵᱮᱱ ᱵᱮᱱ ᱞᱟᱹᱭ ᱠᱮᱫᱟ ᱡᱮ ᱟᱵᱮᱱ ᱫᱚ ᱵᱤᱨ ᱵᱩᱨᱩ ᱴᱚᱴᱷᱟ ᱨᱮᱱ ᱠᱟᱱᱟ ᱵᱮᱱ᱾ ᱛᱚ ᱜᱚᱢᱠᱮ ᱟᱹᱞᱤᱧ ᱢᱤᱫᱴᱮᱱ ᱠᱩᱠᱞᱤ ᱞᱤᱧ ᱫᱚᱦᱚᱭᱮᱫᱟ ᱜᱚᱢᱠᱮ᱾ ᱛᱚᱵᱮ ᱜᱚᱝᱠᱮ ᱚᱱᱛᱮ ᱵᱤᱨ ᱵᱩᱨᱩ ᱨᱮᱫᱚ ᱩᱱᱠᱩ ᱦᱟᱹᱛᱤ ᱠᱚᱫᱚ ᱢᱮᱱᱟᱜ ᱠᱚᱣᱟ ᱥᱮ ᱵᱟᱝ? ᱜᱚᱝᱠᱮ ᱟᱯᱮ ᱥᱮᱫ ᱫᱚ᱾
ᱦᱳᱭ ᱜᱚᱝᱠᱮ ᱦᱟ, ᱦᱟᱹᱛᱤ ᱠᱚᱫᱚ ᱢᱮᱱᱟᱜ ᱠᱚᱜᱮᱭᱟ ᱱᱟᱦᱟᱜ ᱟᱫᱚ, ᱩᱱᱠᱩ ᱠᱚᱫᱚ ᱱᱟᱦᱟᱜ, ᱥᱟᱱᱟᱢ ᱜᱷᱟᱹᱲᱤᱡ ᱫᱚ ᱦᱟᱸᱜ ᱢᱤᱫ ᱡᱟᱭᱜᱟ ᱨᱮᱫᱚ ᱦᱟᱸᱜ ᱵᱟ ᱠᱚ ᱛᱟᱦᱮᱸᱱᱟ ᱛᱚ, ᱩᱱᱠᱩ ᱫᱚ ᱱᱟᱦᱟᱜ ᱫᱟᱬᱟᱱ ᱛᱮᱠᱚ ᱛᱟᱦᱮᱸᱱᱟ ᱪᱟᱥ ᱵᱮᱲᱟ ᱫᱤᱱ ᱫᱚ ᱱᱟᱦᱟᱜ ᱚᱠᱟ ᱚᱠᱟ ᱫᱚ
ᱩᱦᱩᱸ
ᱠᱷᱮᱛ ᱠᱟᱹᱢᱤ ᱥᱤᱡᱮᱱ ᱫᱤᱱ ᱫᱚ ᱱᱟᱦᱟᱜ ᱠᱚ ᱟ ᱪᱟᱞᱟᱜᱼᱟ ᱵᱤᱨ ᱛᱮ ᱠᱷᱚᱡ ᱠᱚ ᱩᱰᱩᱠ ᱪᱟᱞᱟᱜᱼᱟ ᱟᱨ ᱠᱷᱮᱛ ᱠᱩ ᱫᱤᱥᱚᱢ ᱠᱩ ᱫᱟᱬᱟᱱᱟ ᱟᱨᱦᱚᱸ ᱠᱚ ᱦᱤᱡᱩᱜᱼᱟ ᱟᱨ ᱠᱚ ᱫᱟᱬᱟᱱᱟ ᱩᱱᱠᱩᱣᱟᱜ ᱠᱟᱹᱢᱤ ᱫᱚ ᱚᱱᱟᱜᱮ ᱱᱟᱦᱟᱜ ᱦᱚᱭ ᱥᱮ
ᱢᱮᱸᱻ ᱦᱚᱭ ᱦᱚᱭ
ᱮᱸ
ᱩᱸᱦ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
ᱟᱹᱰᱤ ᱱᱟᱯᱟᱭ
ᱪᱷᱮᱸ
ᱛᱟᱦᱞᱮ ᱜᱚᱢᱠᱮ ᱟᱧᱡᱚᱢ ᱠᱟᱱᱟ ᱡᱮ ᱵᱤᱨ ᱵᱩᱨᱩ ᱴᱚᱴᱷᱟ ᱫᱚ ᱵᱚᱞᱮ ᱡᱟᱦᱟᱸ ᱜᱚᱝᱠᱮ ᱡᱮ ᱟᱯᱮ ᱥᱮᱫ ᱫᱚ ᱵᱩᱨᱩᱢ ᱞᱮᱵᱮᱫᱟ ᱛᱚ ᱜᱚᱝᱠᱮ ᱛᱚ ᱟᱸᱡᱚᱢ ᱟᱠᱟᱫᱟ ᱵᱚᱞᱮ ᱢᱤᱫᱴᱟᱝ ᱠᱟᱹᱭᱱᱤ ᱨᱮ ᱠᱟᱹᱭᱱᱤ ᱡᱟᱦᱟᱸ ᱵᱚᱞᱮ ᱦᱟᱲᱟᱢ ᱡᱟᱦᱟᱸ ᱟᱞᱮᱨᱮᱱ ᱦᱟᱲᱟᱢ ᱠᱩ ᱞᱟᱹᱭ ᱵᱟᱲᱟ ᱟᱠᱟᱛ ᱠᱚᱣᱟ ᱞᱮ ᱠᱚᱨᱮᱱ ᱡᱮ ᱟᱡᱚᱫᱤᱭᱟᱹ ᱵᱩᱨᱩ ᱫᱚ ᱜᱚᱢᱠᱮ ᱛᱚ ᱟᱸᱡᱚᱢ ᱵᱟᱲᱟᱣᱟᱠᱟᱫ ᱟᱵᱮᱱ ᱥᱮ ᱵᱟᱝ
ᱦᱚᱭ ᱜᱚᱝᱠᱮ ᱟᱡᱚᱫᱤᱭᱟᱹ ᱵᱩᱨᱩ ᱟᱸᱡᱚᱢ ᱟᱠᱟᱫ ᱜᱮᱭᱟᱞᱤᱧ ᱱᱟᱦᱟᱜ ᱟᱨ ᱚᱸᱰᱮ ᱫᱚ ᱱᱟᱦᱟᱜ ᱟᱵᱚᱣᱟᱜ ᱫᱷᱚᱨᱚᱢ ᱞᱮᱠᱟᱛᱮ ᱱᱟᱦᱟᱜ ᱚᱱᱟ ᱫᱚ ᱢᱮᱱᱟᱜ ᱟᱹᱱᱤᱡᱱ ᱚ ᱟᱹᱰᱤᱜᱟᱱ ᱟ ᱪᱤᱛᱨᱚ ᱠᱚ ᱢᱮᱱᱟᱜᱼᱟ ᱥᱮ ᱟᱹᱰᱤᱜᱟᱱ ᱟᱵᱚᱣᱟᱜ ᱫᱷᱟ ᱥᱚᱢᱟᱡᱽ ᱨᱮᱱᱟᱜ ᱵᱚᱦᱩᱛ ᱠᱤᱪᱷᱩ ᱢᱮᱱᱟᱜᱼᱟ ᱡᱟᱦᱟᱸ ᱫᱚ ᱚᱸᱰᱮ ᱠᱚ ᱟᱹᱰᱤ ᱵᱚᱪᱷᱚᱨ ᱵᱚᱪᱷᱚᱨ ᱵᱚᱱ ᱪᱟᱞᱟᱜ ᱛᱟᱦᱮᱸᱱᱟ ᱚᱸᱰᱮ ᱞᱟᱜᱟᱜ ᱛᱟᱦᱮᱱᱟ ᱟᱨ ᱛᱚᱵᱮ ᱵᱮᱱ ᱟᱵᱮᱱ ᱵᱮᱱ ᱥᱮᱸᱫᱷᱟᱣ ᱵᱟᱲᱟ ᱟᱠᱟᱱᱟ ᱥᱮ ᱵᱟᱝ ᱟᱭᱚᱫᱷᱤᱭᱟᱹ ᱵᱩᱨᱩ ᱠᱚᱫᱚ
ᱩᱱᱠᱤ ᱟᱞᱮ ᱫᱚ ᱟᱞᱮ ᱫᱚ ᱵᱩᱨᱩ ᱴᱚᱴᱷᱟ ᱦᱚᱸ ᱥᱮ ᱵᱤᱨ ᱵᱩᱨᱩ ᱴᱚᱴᱷᱟ ᱦᱚᱸ ᱟᱞᱮ ᱫᱚ ᱟᱹᱰᱤ ᱥᱟᱺᱜᱤᱧ ᱟᱞᱮ ᱫᱚ ᱩᱞ ᱵᱟᱜᱟᱱ ᱫᱤᱥᱚᱢ ᱨᱮᱱ ᱦᱚᱲ ᱠᱟᱱᱟᱞᱮ ᱜᱚᱝᱠᱮ ᱛᱚ ᱟᱸᱡᱚᱢ ᱜᱮ ᱟᱸᱡᱚᱢ ᱟᱠᱟᱱᱟ ᱵᱚᱞᱮ ᱚᱱᱟ ᱟᱡᱚᱫᱤᱭᱟᱹ ᱵᱩᱨᱩ ᱫᱚ ᱵᱚᱞᱮ ᱟᱹᱰᱤ ᱵᱚᱛᱚᱨ ᱟᱱᱟᱜ ᱥᱮ ᱯᱤ ᱨᱟᱹᱥᱠᱟᱹ ᱟᱱᱟᱜ ᱵᱚᱞᱮ ᱡᱟᱭᱜᱟ ᱠᱟᱱᱟ ᱡᱮ ᱚᱸᱰᱮ ᱵᱚᱞᱮ ᱟᱸᱡᱚᱢ ᱟᱠᱟᱫᱟ ᱵᱚᱞᱮ ᱡᱮ ᱚᱸᱰᱮ ᱫᱚ ᱵᱚᱞᱮ ᱟᱭᱢᱟ ᱞᱮᱠᱟᱱ ᱡᱤᱵᱽ-ᱡᱤᱭᱟᱹᱞᱤ ᱠᱚ ᱢᱮᱱᱟᱜ ᱠᱚᱣᱟ᱾ ᱛᱚ ᱜᱚᱝᱠᱮ ᱟᱵᱤᱱ ᱠᱤᱵᱮᱱ ᱱᱤᱭᱟᱹ ᱥᱟᱹᱨᱤᱭᱟ ᱜᱚᱝᱠᱮ ᱟᱸᱡᱚᱢ ᱵᱟᱲᱟᱣᱟᱠᱟᱜᱼᱟ
ᱦᱮᱸ ᱟᱨ ᱱᱚᱶᱟ ᱠᱟᱛᱷᱟ ᱫᱚ ᱥᱟᱹᱨᱤ ᱜᱮᱭᱟ,,,,,,,,,,,, ᱟᱹᱰᱤ ᱜᱟᱱ ᱡᱤᱣᱼᱡᱤᱣᱟᱹᱞᱤ ᱠᱚ ᱢᱮᱱᱟᱜ ᱠᱚᱣᱟ ᱱᱟᱦᱟᱜ ᱟᱨ ᱵᱚᱛᱚᱨ ᱜᱮ ᱱᱟᱦᱟᱜ ᱢᱮᱱ ᱠᱮᱭᱟ ᱵᱮᱱ ᱴᱮᱲᱟᱠ ᱴᱮᱡ ᱡᱤᱣᱤ ᱡᱟᱱᱛᱟ ᱡᱤᱣᱤ ᱡᱚᱱᱛᱩ ᱛᱟᱦᱮᱱᱚᱜ ᱩᱱᱠᱩ ᱦᱚᱸ ᱚᱱᱠᱟᱱ ᱡᱟᱭᱜᱟ ᱨᱮᱠᱚ ᱟᱵ ᱮᱢ ᱢᱟᱱᱮ ᱵᱟᱵᱚᱱ ᱥᱮᱱ ᱫᱟᱲᱮᱭᱟᱜ
ᱱᱩᱠᱩ ᱠᱚ ᱵᱩᱡᱽ ᱛᱟᱦᱮᱱᱟ ᱢᱟᱹᱱᱢᱤ ᱠᱚ ᱦᱚᱲ ᱠᱚᱠᱚ ᱦᱤᱡᱩᱜ ᱛᱮ ᱛᱚ ᱚᱱᱟ ᱤᱭᱟᱹᱛᱮ ᱦᱟᱸᱜ ᱩᱱᱠᱩ ᱠᱚᱫᱚ ᱵᱟᱠᱚ ᱥᱚᱫᱚᱨᱚᱜ ᱛᱟᱦᱮᱸᱱᱟ ᱦᱚᱲ ᱠᱚᱴᱷᱮᱫ
ᱡᱚᱛᱚ ᱠᱚ ᱛᱟᱦᱮᱱᱚᱜ ᱠᱟᱱ ᱜᱮᱭᱟ ᱱᱟᱦᱟᱜ ᱡᱤᱣᱤᱼ ᱡᱤᱯᱞᱤᱜ ᱠᱚ ᱱᱟᱦᱟᱜ ᱚᱱᱠᱟ ᱦᱟᱹᱛᱤᱥ ᱥᱟᱫᱚᱢ ᱟᱸᱜ ᱪᱤᱞᱤ ᱥᱟᱫᱚᱢ ᱱᱟᱜ ᱵᱟᱹᱱᱩᱜ ᱠᱚᱣᱟ ᱱᱮᱛᱟᱨ ᱫᱚ ᱦᱟᱹᱛᱤ ᱠᱚ ᱦᱩᱭ ᱱᱟᱠᱚ ᱾ ᱦᱟᱰᱜᱟᱨ ᱠᱚᱠᱚ ᱦᱩᱭᱱᱟ ᱛᱩᱭᱩ ᱠᱚ ᱠᱷᱮᱠᱲᱤ ᱠᱚ ᱠᱩᱞ ᱠᱚᱦᱚᱸ ᱠᱚ ᱢᱤᱫᱵᱟᱨ ᱠᱚ ᱛᱮᱦᱮᱱᱚᱜ ᱠᱟᱱ ᱜᱮᱭᱟ ᱡᱟᱦᱟᱸ ᱠᱚ ᱵᱩᱨᱩ ᱠᱚ ᱟᱭᱚᱫᱷᱭᱟ ᱠᱚᱨᱮ ᱫᱚ ᱦᱟᱸᱜ ᱡᱟᱹᱱᱤᱡ ᱢᱮᱱᱟᱜ ᱠᱚᱜᱮᱭᱟ ᱱᱟᱦᱟᱸᱜ ᱾
ᱟᱪᱷᱟ ᱟᱫᱚ ᱜᱚᱝᱠᱮ ᱟᱵᱮᱱ ᱫᱚ ᱥᱮᱨᱚᱠᱚᱢ ᱱᱚᱸᱰᱮ ᱫᱚ ᱟᱡᱚᱫᱤᱭᱟᱹ ᱵᱩᱨᱩ ᱥᱮᱸᱫᱽᱨ ᱨᱮᱫᱚ ᱵᱟᱵᱮᱱ ᱥᱮᱱ ᱟᱠᱟᱫᱟ ᱛᱟᱦᱚᱞᱮ ᱾
ᱵᱟᱹᱞᱤᱧ ᱥᱮᱱ ᱠᱟᱱᱟ ᱚᱱᱠᱟ ᱫᱚ ᱦᱟᱸᱜ ᱟᱹᱞᱤᱧ ᱫᱚᱞᱤᱧ ᱟᱸᱡᱚᱢ ᱠᱟᱜᱼᱟ ᱟᱫᱚ ᱟᱞᱮ ᱠᱷᱚᱡ ᱫᱚ ᱱᱟᱦᱟᱜ ᱟᱹᱰᱤ ᱥᱟᱺᱜᱤᱧ ᱨᱮᱜᱮ ᱢᱮᱱᱟᱜᱼᱟ ᱚᱱᱟ ᱫᱚ ᱾ ᱟᱨ ᱟᱞᱮᱥᱮᱭᱟᱜ ᱵᱩᱨᱩ ᱫᱚ ᱱᱟᱦᱟᱜ ᱫᱚ ᱟᱞᱮ ᱫᱚ ᱢᱮᱱᱟᱜᱼᱟ ᱱᱚᱣᱟ ᱫᱚ ᱟᱞᱮ ᱟᱛᱳ ᱴᱚᱞᱟ ᱨᱮᱜᱮ ᱱᱟᱦᱟᱜ ᱵᱩᱨᱩ ᱫᱚ ᱢᱮᱱᱟᱜ ᱟᱫᱚ ᱞᱟᱹᱴᱩ ᱫᱚ ᱞᱟᱹᱴᱩ ᱞᱟᱹᱴᱩ ᱜᱮᱭᱟ ᱱᱟᱦᱟᱜ ᱡᱩᱫᱤ ᱞᱤᱧ ᱞᱟᱹᱭ ᱟᱵᱮᱱ ᱠᱷᱟᱡ ᱱᱟᱦᱟᱜ ᱡᱤᱞᱤᱝ ᱛᱮᱫᱚ ᱢᱮᱱᱟᱜᱼᱟ ᱱᱚ ᱠᱤᱞᱳᱢᱤᱴᱟᱨ ᱾ ᱦᱳᱭ ᱥᱮ ᱟᱨ ᱟᱨ ᱩᱥᱩᱞ ᱛᱮᱫᱚ ᱱᱟᱦᱟᱜ ᱢᱮᱱᱟᱜᱼᱟ ᱟᱴᱥᱚ ᱢᱤᱴᱟᱨ ᱦᱮᱸ ᱾
ᱟᱪᱪᱷᱟ ᱟᱪᱪᱷᱟ ᱾
ᱦᱳᱭ ᱟᱫᱚ ᱱᱟᱦᱟᱜ ᱚᱱᱟ ᱵᱤᱨ ᱚᱱᱟ ᱵᱩᱨᱩ ᱨᱮᱫᱚ ᱱᱟᱦᱟᱜ ᱟᱹᱰᱤᱜᱟᱱ ᱚᱸᱰᱮ ᱜᱮ ᱡᱤᱵᱽᱼᱡᱤᱭᱟᱹᱞᱤ ᱠᱚ ᱢᱮᱱᱟᱜ ᱠᱚᱣᱟ ᱱᱟᱦᱟᱜ ᱪᱮᱬᱮ ᱪᱤᱯᱲᱩᱫ ᱠᱚ ᱫᱷᱤᱨᱤ ᱠᱚ ᱱᱟᱦᱟᱜ ᱞᱟᱹᱴᱩ ᱞᱟᱹᱴᱩ ᱪᱟᱴᱟᱱ ᱢᱮᱱᱟᱜᱼᱟ ᱾ ᱠᱚᱞ ᱫᱷᱚᱫᱚᱨ ᱠᱚ ᱢᱮᱱᱟᱜᱼᱟ ᱟᱨᱦᱚᱸ ᱟᱹᱰᱤ ᱜᱟᱱ ᱡᱤᱱᱤᱥ ᱢᱮᱱᱟᱜᱼᱟ ᱦᱳᱭ ᱾ ᱟᱨ ᱛᱟᱦᱚᱞᱮ ᱛᱚᱵᱮ ᱚᱱᱠᱟᱱ ᱵᱩᱨᱩ ᱠᱚᱵᱮᱱ ᱧᱮᱞ ᱵᱟᱲᱟ ᱟᱠᱟᱫᱼᱟ ᱥᱮ ᱵᱟᱝ ᱟᱵᱮᱱ ᱟᱵᱮᱱᱟᱜ ᱢᱤᱫ ᱛᱮᱱᱟᱜ ᱢᱟᱱᱮ ᱥᱮᱵᱮᱱ ᱫᱮᱡ ᱵᱟᱲᱟᱣ ᱟᱠᱟᱱᱟ ᱥᱮ ᱵᱟᱝ ᱵᱩᱨᱩ ᱠᱚ ᱨᱮ ᱚᱱᱠᱟᱱ ᱡᱟᱭᱜᱟ ᱡᱟᱦᱟᱸ ᱫᱚ
ᱜᱚᱝᱠᱮ ᱟᱹᱞᱤᱧ ᱫᱚ ᱚᱱᱠᱟ ᱫᱚ ᱵᱟᱹᱞᱤᱧ ᱫᱟᱲᱟ ᱛᱤᱭᱚᱜ ᱟᱠᱟᱫᱼᱟ ᱥᱮ ᱵᱩᱨᱩ ᱠᱚᱨᱮ ᱵᱟᱹᱞᱤᱧ ᱥᱮᱱ ᱵᱟᱲᱟ ᱟᱠᱟᱱᱟ ᱾ ᱛᱚ ᱠᱷᱟᱹᱞᱤ ᱟᱸᱡᱚᱢ ᱞᱤᱧ ᱟᱸᱡᱚᱢ ᱵᱟᱲᱟ ᱠᱟᱜᱼᱟ ᱡᱮ ᱵᱩᱨᱩ ᱠᱚ ᱱᱚᱣᱟ ᱠᱚ ᱱᱤᱝᱠᱟ ᱥᱮ ᱦᱟᱝᱠᱟ ᱾ ᱤᱱᱟᱹᱜᱮ ᱟᱸᱡᱚᱢ ᱦᱩᱭ ᱟᱠᱟᱱᱟ ᱟᱨ ᱥᱮᱨᱚᱠᱚᱢ ᱫᱚ ᱧᱮᱞ ᱦᱚᱸ ᱵᱟᱹᱞᱤᱧ ᱧᱮᱞ ᱟᱠᱟᱫᱼᱟ ᱛᱚ ᱾ ᱟᱸᱡᱚᱢ ᱜᱮ ᱟᱸᱡᱚᱢ ᱟᱠᱟᱱᱟ ᱾ ᱛᱚᱵᱮ ᱟᱹᱞᱤᱧ ᱞᱤᱧ ᱪᱮᱥᱴᱟᱭᱟ ᱡᱮ ᱦᱟᱸᱜ ᱟᱯᱮ ᱥᱮᱫ ᱫᱟᱲᱟ ᱵᱟᱲᱟᱭ ᱪᱟᱞᱟᱜᱼᱟ ᱦᱟᱸᱜ ᱡᱮ ᱥᱳᱚᱢᱚᱭ ᱥᱮ ᱚᱠᱛᱚ ᱧᱟᱢ ᱠᱟᱛᱮ ᱦᱟᱸᱜ ᱪᱟᱞᱟᱜ ᱦᱩᱭᱩᱜᱼᱟ ᱟᱯᱮ ᱥᱮᱫ ᱫᱟᱲᱟ ᱵᱟᱲᱟᱭ ᱧᱮᱧ ᱟᱹᱜᱩᱭ ᱦᱩᱭᱩᱜᱼᱟ ᱵᱩᱨᱩ ᱵᱤᱨᱵᱩᱨᱩ ᱠᱚ ᱾
ᱦᱳᱭ ᱵᱤᱨ ᱵᱩᱨᱩ ᱠᱚ ᱟ ᱢᱮᱱᱛᱮ ᱵᱤᱨ ᱵᱩᱨᱩ ᱫᱚ ᱱᱩᱱᱟᱹᱜ ᱢᱚᱸᱡᱽ ᱡᱤᱱᱤᱥ ᱠᱟᱱᱟ ᱱᱟᱦᱟᱜ ᱡᱩᱫᱤ ᱵᱚᱱ ᱦᱟᱢᱮᱱ ᱠᱮᱭᱟ ᱠᱤ ᱵᱤᱨᱵᱩᱨᱩ ᱨᱮ ᱜᱮ ᱡᱚᱛᱚ ᱠᱤᱪᱷᱩ ᱠᱚ ᱛᱟᱦᱮᱱᱚᱜ ᱠᱟᱱᱟ ᱟᱨ ᱵᱤᱨᱵᱩᱨᱩ ᱫᱚ ᱟᱵᱚ ᱥᱟᱱᱟᱢ ᱦᱚᱲ ᱞᱟᱹᱜᱤᱫ ᱠᱟᱱ ᱜᱮᱭᱟ ᱟᱨ ᱵᱤᱨᱵᱩᱨᱩ ᱫᱚ ᱱᱟᱦᱟᱜ ᱨᱟᱱ ᱨᱮᱦᱮᱫ ᱠᱚᱦᱚᱸ ᱚᱸᱰᱮ ᱠᱷᱚᱡ ᱜᱮᱵᱚᱱ ᱟᱹᱜᱩ ᱫᱟᱲᱮᱭᱟᱜᱼᱟ ᱥᱟᱦᱟᱱ ᱥᱟᱠᱟᱢ ᱠᱚᱵᱚᱱ ᱟᱹᱜᱩ ᱫᱟᱲᱮᱭᱟᱜᱼᱟ ᱚᱸᱰᱮ ᱠᱷᱚᱡ ᱜᱮ ᱾ ᱟᱨ ᱦᱚᱸ ᱡᱟᱦᱟᱸᱱᱟᱜ ᱡᱤᱱᱤᱥ ᱠᱚ ᱟᱵᱚ ᱵᱟᱵᱚᱱ ᱵᱟᱰᱟᱭᱟ ᱚᱡᱷᱟ ᱠᱟᱹᱢᱨᱩ ᱠᱚ ᱩᱱᱠᱩ ᱠᱚ ᱵᱟᱰᱟᱭᱟ ᱾ ᱚᱸᱰᱮ ᱦᱚᱸ ᱩᱱᱠᱩ ᱠᱚ ᱚᱱᱟ ᱠᱚ ᱡᱤᱱᱤᱥ ᱠᱚ ᱟᱹᱜᱩᱭ ᱫᱟᱠᱚ ᱪᱟᱞᱟᱜ ᱠᱟᱱᱟ ᱠᱚ ᱦᱤᱡᱩᱜ ᱠᱟᱱᱟ ᱠᱚ ᱾
ᱦᱳᱭ ᱦᱳᱭ ᱾
ᱦᱮᱸ ᱟᱫᱚ ᱵᱤᱨ ᱵᱩᱨᱩ ᱡᱟᱦᱟᱸ ᱥᱮᱫ ᱛᱟᱦᱮᱸᱱ ᱠᱷᱟᱡ ᱫᱚ ᱱᱟᱦᱟᱜ ᱠᱩᱥᱤ ᱨᱟᱹᱥᱠᱟᱹ ᱜᱮ ᱟᱹᱭᱠᱟᱹᱜ ᱛᱟᱦᱮᱸᱱᱟ ᱾ ᱟᱨ ᱧᱮᱞ ᱵᱟᱲᱟᱭ ᱨᱮ ᱦᱚᱸ ᱾ ᱟᱨ ᱫᱟᱨᱮ ᱠᱚ ᱱᱟᱦ ᱫᱟᱨᱮ ᱠᱚ ᱱᱟᱹᱲᱤ ᱠᱚ ᱥᱟᱠᱟᱢ ᱠᱚ ᱮᱱᱛᱮᱫ ᱚᱝᱠᱟ ᱜᱮ ᱱᱟᱯᱟᱭ ᱜᱮ ᱦᱩᱭᱩᱜ ᱛᱟᱦᱮᱸᱱᱟ ᱦᱮᱭ ᱥᱮ
ᱦᱳᱭ ᱦᱳᱭ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ
ᱦᱩᱸ
ᱟᱫᱚ ᱜᱚᱝᱠᱮ ᱛᱚᱵᱮ ᱜᱚᱝᱠᱮ ᱯᱟᱞᱮ ᱟᱯᱮ ᱥᱮᱫ ᱫᱚ ᱵᱤᱨᱼ ᱵᱩᱨᱩ ᱠᱟᱨᱚᱱ ᱛᱮ ᱜᱮ ᱚᱱᱟ ᱠᱷᱟᱹᱛᱤᱨ ᱛᱮ ᱵᱷᱟᱹᱜᱤ ᱴᱷᱤᱠ ᱥᱮᱭᱨᱚᱠᱚᱢ ᱪᱟᱥ ᱵᱟᱝ ᱦᱩᱭᱩᱜ-ᱟ ᱦᱚᱭ ᱜᱚᱝᱠᱮ
ᱦᱮᱸ ᱵᱤᱨᱼᱵᱩᱨᱩ ᱫᱚ ᱦᱩᱭᱩᱜ ᱛᱟᱦᱮᱸᱱ ᱛᱮᱫᱚ ᱢᱟᱱᱮ ᱱᱟᱭ ᱢᱟᱱᱮ ᱪᱮᱫ ᱠᱚ ᱢᱮᱱᱟ ᱱᱚᱛᱮ ᱫᱚ ᱚᱱᱟ ᱵᱩᱨᱩ ᱛᱟᱦᱮᱸᱱ ᱠᱷᱟᱡ ᱫᱚ ᱠᱚ ᱢᱮᱱᱟ ᱫᱟᱜ ᱫᱚ ᱵᱩᱨᱩ ᱚᱨ ᱛᱟᱦᱮᱸᱱᱟ ᱟᱫᱚ ᱡᱟᱹᱲᱤ ᱜᱚᱫᱟᱭ ᱴᱷᱤᱠ ᱜᱮ ᱱᱟᱦᱟᱜ
ᱦᱳ
ᱦᱮᱸ ᱟᱫᱚ ᱡᱟᱹᱲᱤ ᱜᱚᱫ ᱠᱷᱚᱡ ᱱᱟᱜ ᱚᱱᱮ ᱦᱩᱭ ᱜᱚᱫᱚᱜᱼᱟ ᱱᱟᱯᱟᱭ ᱜᱮ ᱫᱟᱜ ᱠᱩᱦᱚᱸ ᱦᱟᱸ ᱦᱩᱭ ᱜᱚᱫᱚᱜ ᱛᱟᱦᱮᱱᱟ ᱠᱷᱮᱛ ᱠᱚᱨᱮ ᱯᱮᱨᱮᱡ ᱜᱚᱫᱚᱜ ᱛᱟᱦᱮᱱᱟ ᱡᱟᱦᱟᱸ ᱞᱮᱠᱟ ᱮᱱᱛᱮᱫ ᱪᱟᱥ ᱠᱟᱹᱢᱤ ᱡᱚᱠᱷᱚᱜ ᱫᱚᱨᱠᱟᱨᱚᱜᱼᱟ ᱵᱩᱨᱩ ᱨᱮ ᱢᱤᱫ ᱫᱚᱢ ᱫᱟᱜ ᱞᱮᱠᱷᱟᱡ ᱫᱚ ᱱᱟᱦᱟᱜ ᱚᱱᱟ ᱟᱹᱛᱩ ᱯᱷᱮᱰᱚᱜᱼᱟ ᱟᱫᱚ ᱚᱱᱟ ᱟᱹᱛᱩ ᱫᱟᱜ ᱛᱮᱜᱮ ᱱᱟᱜ ᱜᱚᱴᱟ ᱵᱟᱹᱭᱦᱟᱹᱲ ᱦᱩᱭᱩᱜᱼᱟ
ᱟᱪᱷᱟ ᱟᱪᱷᱟ ᱜᱚᱢᱠᱮ ᱟᱹᱰᱤ ᱱᱟᱯᱟᱭ ᱠᱟᱛᱷᱟ ᱵᱚᱱ ᱞᱟᱹᱭ ᱥᱚᱫᱚᱨ ᱠᱮᱫᱟ ᱡᱮ ᱚᱠᱛᱚ ᱠᱚᱦᱚᱸ ᱦᱩᱭ ᱦᱮᱡ ᱮᱱᱟ ᱛᱚᱵᱮ ᱟᱨᱦᱚᱸ ᱡᱟᱦᱟᱸ ᱛᱤᱥ ᱞᱟᱝ ᱧᱟᱯᱟᱢ ᱞᱮᱱ ᱠᱷᱟᱡ ᱟᱨᱚᱸ ᱞᱟᱝ ᱨᱚᱯᱚᱲᱟ ᱜᱚᱢᱠᱮ
ᱦᱳᱭ ᱦᱳᱭ
ᱴᱷᱤᱠ ᱜᱮᱭᱟ ᱢᱟ ᱛᱚᱵᱮ ᱮᱱᱠᱟ ᱜᱮ